ᱦᱮᱞᱳ
ᱦᱮᱸ ᱡᱚᱦᱟᱨ ᱜᱮ
ᱡᱚᱦᱟᱨ ᱜᱮ ᱜᱚᱝᱠᱮ ᱩᱦᱩ
ᱠᱮᱫᱚ ᱵᱟᱝ ᱪᱤᱯ
ᱦᱮᱸ ᱦᱳᱧ ᱫᱩᱲᱩᱵ ᱦᱳᱭ ᱠᱟᱱᱟ ᱫᱟᱠᱟ ᱠᱚ ᱡᱚᱢ ᱵᱟᱲᱟ ᱠᱟᱛᱮᱜ᱾
ᱚ ᱦᱮᱫ
ᱦᱩᱸ ᱦᱩᱸ᱾
ᱛᱟᱦᱞᱮ ᱟᱹᱞᱤᱧ ᱦᱚᱸ ᱫᱩᱲᱩᱵ ᱵᱟᱲᱟ ᱠᱟᱱᱟᱞᱤᱧ᱾
ᱦᱩᱸ
ᱦᱩᱸ ᱵᱟᱝ ᱟᱛᱮ ᱵᱮᱥ ᱵᱟᱲᱟ ᱜᱮᱭᱟᱵᱤᱱ?
ᱦᱩᱸ ᱵᱮᱥ ᱵᱟᱲᱟ ᱜᱮᱭᱟᱞᱤᱧ᱾ ᱟᱫᱚ ᱟᱵᱤᱱ ᱜᱮ?
ᱟᱞᱤᱧ ᱦᱚ ᱵᱮᱥ ᱵᱟᱲᱟ ᱜᱮᱭᱟᱞᱤᱧ ᱱᱤᱭᱟᱹ ᱜᱷᱟᱹᱨᱤᱡᱽ ᱫᱚ ᱾
ᱦᱩᱸ
ᱟ ᱚᱲᱟᱜ ᱠᱚᱨᱮᱜ ᱫᱚ ᱪᱮᱫ ᱠᱟ ᱢᱮᱱᱟᱜ ᱠᱚᱣᱟ?
ᱦᱩᱸ ᱚᱲᱟᱜ ᱠᱚᱨᱮᱜ ᱦᱚᱸ ᱱᱟᱯᱟᱭ ᱜᱮᱭᱟ ᱠᱚ ᱡᱷᱚᱛᱚ ᱠᱚᱜᱮ ᱦᱩᱸ᱾ ᱦᱩᱸ ᱟᱵᱤᱧᱟᱜ ᱨᱮᱱ ᱚᱲᱟᱜ ᱦᱚᱲ ᱠᱚ?
ᱟᱞᱮ ᱚᱲᱟᱜ ᱦᱚᱲ ᱠᱚᱸᱦᱚᱸ ᱱᱟᱯᱟᱭ ᱜᱮ ᱢᱮᱱᱟᱜ ᱠᱚᱣᱟ ᱾
ᱦᱩᱸ
ᱟᱨ ᱛᱟᱦᱚᱞᱮ ᱨᱚᱦᱚᱭ ᱠᱚᱫᱚ ᱛᱤᱱᱟᱹᱜ ᱦᱟᱹᱨᱤᱡᱽ?
ᱨᱚᱦᱚᱭ ᱠᱚᱫᱚ ᱳᱭ ᱵᱟᱹᱭᱦᱟᱹᱲ ᱠᱚᱞᱮ ᱨᱚᱦᱚᱭ ᱠᱟᱫᱟ᱾ ᱦᱩᱸ ᱟᱫᱚ ᱜᱷᱩᱴᱩ ᱠᱚᱫᱚ ᱵᱟᱝ ᱫᱟᱜ ᱠᱟᱱ ᱛᱟᱞᱮᱭᱟ ᱾ ᱛᱟᱦᱚᱞᱮ ᱛᱚ ᱜᱷᱩᱴᱩ ᱥᱮᱫᱽ ᱟᱹᱣᱨᱤ ᱨᱚᱦᱚᱭᱟ ᱾
ᱦᱮᱸ ᱛᱚ
ᱦᱩᱸ ᱟᱯᱮ ᱫᱚ?
ᱟᱞᱮ ᱦᱚᱸ ᱵᱟᱹᱭᱦᱟᱹᱲ ᱠᱚᱜᱮᱞᱮ ᱨᱚᱦᱚᱭ ᱠᱟᱫᱟ ᱦᱟᱯᱮ ᱜᱷᱩᱴᱩ ᱠᱚᱫᱚ ᱦᱟᱸᱜ ᱟᱹᱣᱨᱤᱭᱟᱜᱼᱟ ᱾ ᱫᱟᱜ ᱚᱱᱠᱟ ᱵᱟᱹᱱᱩᱜ ᱟᱛᱚ ᱜᱷᱩᱴᱩ ᱠᱚᱨᱮᱜ ᱫᱚ ᱾
ᱦᱩᱸ
ᱟᱨ ᱫᱟᱜᱽ ᱮᱜ ᱨᱮᱦᱚᱸᱭ ᱚᱱᱠᱟ ᱫᱚ ᱵᱟᱭ ᱫᱟᱜᱽ ᱫᱟ ᱤᱭᱟᱹ ᱫᱟ ᱦᱩ
ᱦᱩᱸ ᱟᱹᱰᱤ ᱠᱚᱢ ᱠᱚᱢ ᱮ ᱫᱟᱜ ᱫᱟᱭ ᱦᱩᱸ᱾ ᱛᱟᱦᱞᱮ ᱠᱷᱮᱛ ᱠᱚᱨᱮ ᱦᱚᱸ ᱵᱟᱝ ᱛᱚᱵᱟᱜ ᱠᱟᱱᱟ᱾
ᱦᱟ ᱟ
ᱠᱮᱱᱮᱞ ᱫᱟᱜ ᱠᱚᱯᱮ ᱧᱟᱢ ᱜᱮᱭᱟ ᱥᱮ ᱵᱟ? ᱠᱮᱱᱮᱞ ᱫᱟᱜᱽ ᱠᱚ
ᱠᱮᱱᱮᱞ ᱫᱟᱜᱽ ᱠᱚ ᱦᱤᱡᱩᱜ ᱠᱟᱱᱟᱭ ᱦᱮᱡ ᱫᱚ ᱟᱫᱚ ᱤᱭᱟᱹ ᱱᱚᱱᱛᱮ ᱠᱮᱱᱮᱞ ᱫᱟᱜ ᱠᱚᱫᱚ ᱵᱟᱭ ᱧᱟᱢᱟ ᱾
ᱦᱩᱸ
ᱟᱞᱮ ᱚᱱᱛᱮ ᱱᱟ ᱥᱮᱨᱢᱟ ᱡᱟ. ᱨᱤ ᱜᱮ ᱦᱟᱜ᱾
ᱚ ᱛᱟᱦᱚᱞᱮ ᱠᱮᱱᱮᱞ ᱫᱚ ᱦᱮᱱᱟᱜ ᱛᱟᱯᱮᱭᱟ ᱥᱮ ᱵᱟᱝ ᱞᱮ? ᱠᱮᱱᱮᱞ ᱫᱚ ᱵᱟᱹᱱᱩᱜ ᱛᱟᱯᱮᱭᱟ ᱞᱟᱹᱭ ᱫᱟᱞᱤᱧ ᱦᱮᱸ ᱦᱮᱱᱟᱜᱼᱟ ᱟ
ᱟᱯᱮ ᱚᱱᱛᱮ ᱫᱚ?
ᱦᱩᱸᱟᱞᱮᱥᱮᱫ ᱦᱚ ᱠᱮᱱᱮᱞ ᱢᱮᱱᱟᱜᱼᱟ ᱾
ᱦᱮᱸ ᱛᱚ᱾
ᱟᱫᱚ ᱟᱯᱱᱟᱨ ᱠᱟᱫᱤᱧ᱾ ᱥᱮᱨᱢᱟ ᱡᱟᱹᱲᱤ ᱛᱮᱫᱚ ᱡᱟᱹᱱᱤᱡ ᱠᱷᱟᱱ ᱟᱫᱚ ᱨᱚᱦᱚᱭ ᱵᱟᱝ ᱦᱳᱭᱳᱜᱼᱟ, ᱜᱷᱩᱴᱩ ᱠᱚᱫᱚ ᱠᱮᱱᱮᱞ ᱫᱟᱜ ᱜᱮ ᱦᱤᱡᱩᱜ ᱡᱚᱛᱚ ᱫᱤᱱ ᱵᱟᱝ ᱦᱤᱡᱩᱜᱼᱟ᱾ ᱦᱮᱸ ᱩᱱ ᱫᱤᱱ ᱫᱚ
ᱫᱤᱱ ᱜᱮ ᱦᱮᱸᱮᱜ ᱮ᱾ ᱚᱱᱠᱟ ᱫᱟᱜ ᱵᱟᱭ ᱫᱟᱜ ᱫᱟᱥᱮ, ᱨᱚᱦᱚᱭ ᱞᱮᱠᱟ ᱫᱚ ᱾
ᱦᱩᱸ᱾
ᱛᱟᱦᱚᱞᱮ?
ᱦᱩᱸ᱾ ᱛᱟᱦᱚᱞᱮ ᱪᱮᱫ ᱠᱚᱵᱤᱱ ᱪᱤᱠᱟᱹᱭᱮᱫᱟ, ᱨᱚᱦᱚᱭ ᱵᱟᱫᱮ ᱟᱨ ᱠᱟᱹᱢᱤ ᱠᱚ ᱪᱮᱫ ᱠᱩᱵᱤᱧ ᱪᱤᱠᱟᱹᱭᱮᱫᱟ?
ᱟᱫᱚ ᱨᱚᱦᱚᱭ ᱵᱟᱨᱛᱮ ᱟᱨ ᱪᱮᱫ, ᱟᱨ ᱚᱱᱠᱟ ᱪᱮᱫ ᱦᱚᱸ ᱵᱟᱝ ᱜᱮ ᱦᱚᱜ-ᱚᱭ ᱯᱟᱲᱦᱟᱣ ᱠᱚ ᱦᱳᱭᱤᱜ ᱠᱟᱱᱟ᱾
ᱦᱩᱸ᱾
ᱛᱚ ᱟᱵᱤᱱ ᱫᱚ ᱪᱮᱫ ᱠᱚᱵᱤᱱ ᱪᱤᱠᱟᱭᱫᱟ?
ᱦᱩᱸ, ᱟᱞᱤᱧ?
ᱦᱮᱸ᱾
ᱦᱮᱸ ᱦᱟᱹᱞᱤᱧ ᱱᱚ ᱚᱱᱠᱟ ᱚᱲᱟᱜ ᱨᱮᱜᱮᱢ ᱦᱮᱱᱟᱜ ᱞᱤᱧᱟ ᱵᱮᱠᱟᱨ ᱜᱮ᱾
ᱦᱮᱸ ᱛᱚ᱾
ᱚ᱾
ᱯᱟᱲᱦᱟᱣ ᱛᱟᱦᱚᱞᱮ ᱛᱤᱱᱟᱹᱜ ᱡᱳᱨ ᱵᱤᱱ ᱡᱳᱨ ᱠᱟᱣᱫᱟ? ᱞᱟᱹᱭ ᱫᱟᱞᱤᱧ ᱯᱟᱲᱦᱟᱣ ᱠᱚ ᱢᱳᱴᱟᱢᱩᱴᱤ ᱫᱚ ᱵᱟᱝ ᱵᱷᱟᱜᱤ ᱴᱷᱤᱠ ᱯᱟᱲᱦᱟᱜ ᱵᱤᱧ ᱟᱨᱠᱤ ᱦᱩᱸ᱾ ᱥᱮᱤ ᱡᱚᱠᱷᱚᱱ ᱯᱟᱲᱦᱟᱜ ᱜᱮ ᱦᱤᱭᱳᱜᱼᱟ᱾ ᱦᱩᱸ, ᱛᱟᱦᱚᱞᱮ ᱡᱟᱦᱟᱸ ᱞᱮᱠᱟ ᱡᱟᱦᱟᱸ ᱞᱮᱠᱟ ᱯᱟᱲᱦᱟᱣ ᱞᱮᱠᱷᱟᱱ ᱫᱚ ᱵᱟᱝ ᱦᱳᱭᱩᱜᱼᱟ᱾ ᱦᱮᱸ ᱦᱳᱭ ᱢᱟᱱᱮ ᱵᱷᱟᱜᱮ ᱞᱮᱠᱟ ᱯᱟᱲᱦᱟᱜ ᱦᱳᱭᱩᱜᱼᱟ᱾
ᱯᱟᱲᱦᱟᱣ ᱫᱚ ᱦᱳᱭᱳᱜ ᱠᱟᱱ ᱜᱮᱭᱟ ᱦᱟᱸᱜ᱾
ᱦᱩᱸ, ᱪᱮᱫ ᱨᱮᱵᱤᱱ ᱯᱟᱲᱦᱟᱜ ᱠᱟᱱᱟ?
ᱦᱩᱸ, ᱠᱚᱞᱮᱡᱽ᱾
ᱠᱚᱞᱮᱡᱽ ᱚᱠᱟᱴᱟᱜ? ᱯᱷᱟᱥ ᱯᱷᱟᱥᱴ ᱰᱤᱭᱟᱨ, ᱥᱮᱠᱮᱱᱰ ᱰᱤᱭᱟᱨ ᱛᱟᱨᱰ ᱰᱤᱭᱟᱨ? ᱚᱠᱟᱴᱟᱜ ᱨᱮ? ᱦᱩᱸ ᱦᱩᱸ᱾ ᱚᱞᱪᱤᱠᱤ ᱠᱚᱵᱤᱱ ᱦᱟᱛᱟᱣ ᱠᱟᱫᱟ ᱥᱮ ᱵᱟᱝ ᱛᱟᱦᱚᱞᱮ? ᱞᱟᱹᱭ ᱫᱟᱞᱤᱧ ᱚᱞᱪᱤᱠᱤ ᱠᱚᱵᱤᱱ ᱫᱚᱦᱚᱣ ᱟᱠᱟᱫᱟ ᱥᱮ ᱵᱟᱝ?
ᱦᱮᱸ ᱢᱮᱱᱥᱜ ᱢᱮᱱᱟ-ᱟᱥ᱾ ᱥᱟᱱᱛᱟᱞᱤ, ᱦᱮᱸ ᱫᱚᱦᱚ ᱠᱟᱫᱟᱞᱤᱧ ᱥᱟᱱᱛᱟᱞᱤ, ᱦᱩᱸ᱾
ᱞᱟᱹᱭᱫᱟᱞᱤᱧ ᱚᱲᱟᱜ ᱠᱚᱫᱚ ᱠᱚ ᱡᱟᱹᱯᱤᱫ ᱠᱮᱫᱟ?
ᱚᱲᱟᱜ ᱦᱚᱲ, ᱦᱮᱸ ᱩᱱᱠᱩ ᱫᱚᱠᱚ ᱡᱟᱹᱯᱤᱫ ᱠᱟᱛᱮᱜ ᱠᱚ ᱮᱵᱷᱮᱱᱮᱱᱟ᱾
ᱚᱦ ᱦᱮᱸ ᱛᱚ, ᱟᱹᱰᱤ ᱧᱤᱫᱟᱹ ᱟᱠᱟᱱᱟ᱾
ᱟᱹᱞᱤᱧ ᱫᱚ ᱱᱚᱜ ᱱᱤᱭᱟᱹ ᱤᱭᱟᱹ ᱞᱤᱧ ᱯᱩᱨᱚᱱ ᱦᱚᱛᱮᱫ ᱛᱮ ᱟᱫᱚ ᱟᱹᱞᱤᱧ ᱟᱹᱞᱤᱧ ᱟᱫᱚ ᱟᱹᱣᱨᱤ ᱞᱤᱧ ᱡᱟᱹᱯᱤᱫᱟ ᱾ ᱦᱩᱸ ᱾ ᱦᱩᱸ ᱾
ᱟᱹᱞᱤᱧ ᱦᱚᱸ ᱚᱱᱟ ᱠᱷᱟᱹᱛᱤᱨ ᱜᱮ ᱟᱹᱣᱨᱤᱞᱤᱧ ᱡᱟᱹᱯᱤᱫᱟ ᱦᱟᱸᱜ ᱞᱟᱹᱭᱫᱟᱞᱤᱧ
ᱟᱞᱤᱧ ᱦᱚᱸ ᱛᱤᱦᱤᱧ ᱦᱚᱜᱼᱚᱭ ᱵᱟᱨᱚᱴᱟ ᱞᱟᱦᱟ ᱨᱮ ᱢᱩᱪᱟᱹᱫ ᱪᱟᱵᱟᱭ ᱦᱩᱭᱩᱜ ᱛᱟᱹᱞᱤᱧᱟ, ᱵᱟᱠᱷᱟᱱ ᱫᱚ ᱦᱩᱸ, ᱱᱤᱭᱟᱹᱜᱮ ᱱᱤᱭᱟᱹᱜᱮ ᱡᱟᱱᱤᱡ ᱠᱷᱚᱱ ᱢᱩᱪᱟᱹᱫᱚᱜ ᱠᱟᱱᱟ᱾ ᱟᱨ ᱟᱨ ᱢᱤᱫᱴᱤᱡ ᱢᱮᱱᱟᱜ ᱛᱟᱞᱤᱧᱟ ᱟᱨ ᱢᱤᱫᱴᱤᱡ᱾ ᱦᱮᱸ ᱦᱮᱸ ᱟᱹᱵᱤᱧᱟᱜ ᱠᱚᱞ ᱵᱟᱝ ᱜᱟᱱᱚᱜᱼᱟ ᱟᱨ ᱢᱤᱫ ᱫᱷᱟᱣ?
ᱟᱨ ᱢᱤᱫ ᱫᱷᱟᱣ ᱠᱚᱞ ᱟᱹᱞᱤᱧᱟᱜ
ᱦᱮᱸ ᱾
ᱜᱟᱱᱚᱜᱼᱟ ᱾
ᱛᱟᱦᱚᱞᱮ ᱦᱮᱸ ᱟᱵᱤᱱᱟᱜ ᱛᱤᱱᱟᱹᱜ ᱦᱮᱱᱟᱜᱼᱟ?
ᱟᱨ ᱢᱤᱫᱴᱮᱱ ᱜᱮ ᱾
ᱚᱸ ᱦᱩᱸ ᱾ ᱛᱟᱦᱚᱞᱮ ᱱᱤᱭᱟᱹ ᱯᱚᱨᱮ ᱟᱹᱵᱤᱱ ᱜᱮ ᱟᱨ ᱢᱤᱫ ᱫᱷᱟ ᱤᱡᱟᱹᱭ ᱵᱤᱱ ᱠᱚᱞ ᱵᱤᱱ ᱦᱮᱸ ᱾ ᱛᱟᱦᱞᱮ ᱦᱳᱲᱳ ᱨᱚᱦᱚᱭ ᱠᱚᱨᱮ ᱞᱟᱹᱭ ᱫᱟᱞᱤᱧ ᱠᱟᱴᱠᱚᱢ ᱠᱚ ᱨᱚᱠᱚᱡ ᱠᱚ ᱜᱚᱸᱜᱷᱟ ᱠᱚ
ᱦᱮᱸ ᱫᱚᱢᱮ ᱠᱚ ᱧᱟᱢᱚᱜ ᱠᱟᱱᱟ ᱠᱟᱴᱠᱚᱢ ᱠᱚ ᱦᱮᱸᱻ
ᱦᱩᱸᱻ
ᱛᱚ ᱩᱝᱠᱩ ᱫᱚᱢᱮ ᱠᱚ ᱧᱟᱢᱚᱜ ᱠᱟᱱᱟ ᱾
ᱦᱩᱸ, ᱟᱞᱮ ᱥᱮᱜ ᱟᱞᱮ ᱥᱮᱜ ᱠᱟᱴᱠᱚᱢ ᱟᱞᱮ ᱥᱮᱫ ᱦᱚᱸ ᱠᱚ ᱧᱟᱢᱚᱜ ᱠᱟᱱᱟ ᱠᱟᱴᱠᱚᱢ ᱠᱚ ᱨᱚᱠᱚᱡ ᱠᱚ ᱜᱚᱸᱜᱷᱟ ᱠᱚ ᱦᱮᱸ ᱡᱚᱸᱠ ᱠᱚ ᱾
ᱤᱥᱻ ᱡᱚᱜ ᱠᱚ ᱢᱮᱱᱟᱜ ᱠᱚᱣᱟ! ᱟᱞᱮ ᱫᱚ ᱱᱚᱛᱮ ᱫᱚ ᱩᱱᱟᱹᱜ ᱫᱚ ᱵᱟᱹᱱᱩᱜ ᱠᱚᱣᱟ᱾
ᱟᱞᱮ ᱥᱮᱜ ᱫᱚᱢᱮ ᱡᱚᱸᱠ, ᱦᱩᱸ ᱾
ᱛᱟᱦᱚᱞᱮ ᱫᱚ ᱪᱤᱠᱟᱹᱛᱮᱠᱚ ᱨᱚᱦᱚᱭ ᱜᱮᱭᱟ?
ᱦᱩᱸ ᱟᱞᱮ ᱥᱮᱫ ᱫᱚ ᱡᱟᱦᱟᱸᱭ ᱠᱚ ᱨᱚᱦᱚᱭᱟ ᱩᱝᱠᱩ ᱢᱩᱡᱟ ᱠᱚ ᱦᱚᱨᱚᱜᱟ ᱾
ᱚ, ᱦᱮᱸ ᱛᱚ ᱾
ᱦᱮᱸ, ᱵᱟᱠᱷᱟᱱ ᱫᱚ ᱵᱟᱝ ᱥᱟᱨᱟ ᱛᱤᱱᱟᱹᱜ ᱮᱢ ᱪᱷᱟᱲᱟᱣᱮᱭᱟ? ᱦᱮᱸ ᱟᱫᱚ ᱠᱚ ᱞᱟᱹᱭ ᱢᱚᱡᱟᱢ ᱦᱚᱨᱚᱜ ᱠᱟᱜ ᱠᱷᱟᱱᱫᱚ ᱟᱫᱚ ᱩᱱᱤ ᱫᱚ ᱟᱫᱚ ᱟᱫᱚ ᱵᱟᱭ ᱞᱟᱴᱷᱟ ᱫᱟᱲᱮᱭᱟᱜᱼᱟ᱾ ᱟᱫᱚ ᱤᱭᱟᱹ ᱢᱟᱭᱟᱝ ᱢᱟᱭᱟᱝ ᱮ ᱧᱟᱢ ᱞᱮᱠᱷᱟᱱ ᱛᱚ ᱴᱷᱟᱜ ᱟᱭ ᱾ ᱦᱮᱸ ᱟᱫᱚ ᱤᱱᱟᱹ ᱦᱚᱛᱮᱡ ᱛᱮ ᱟᱫᱚ ᱟᱞᱮᱥᱮᱱ ᱱᱟᱣᱟ ᱢᱤᱫᱴᱮᱱ ᱯᱚᱫᱽᱫᱷᱚᱛᱤ ᱠᱚ ᱩᱰᱩᱜ ᱠᱟᱫᱟ ᱡᱮ ᱢᱚᱡᱟ ᱦᱚᱨᱚᱜ ᱦᱩᱭᱩᱜᱼᱟ᱾
ᱚᱱᱟᱜᱮ ᱱᱟᱯᱟᱭ ᱠᱟᱫᱟ ᱠᱚ, ᱢᱟᱥᱮ ᱵᱟᱠᱷᱟᱱ ᱫᱚᱢᱮ ᱫᱚ ᱟᱞᱮ ᱥᱮᱫ ᱫᱚ ᱵᱟᱹᱱᱩᱜ ᱠᱚᱣᱟ ᱚᱝᱠᱟ ᱫᱚ ᱾
ᱦᱮᱸ᱾
ᱦᱮᱸ ᱢᱤᱫ ᱵᱟᱨ ᱠᱚ ᱧᱟᱢᱚᱜ ᱜᱮᱭᱟ᱾
ᱦᱩᱸ᱾
ᱚᱝᱠᱟ ᱫᱚ ᱵᱟᱝ ᱾
ᱦᱮᱸ᱾
ᱛᱟᱦᱚᱞᱮ ᱚᱝᱠᱟ ᱛᱮᱜᱮ ᱠᱚ ᱨᱚᱦᱚᱭᱟ ᱢᱚᱡᱮ ᱦᱚᱨᱚᱜ ᱠᱟᱛᱮ ᱜᱮ ᱵᱟᱝ?
ᱦᱮᱸ᱾
ᱵᱷᱟᱜᱮ ᱜᱮᱠᱚ ᱤᱭᱟᱹ ᱠᱟᱫᱟ ᱢᱚᱡᱟ ᱦᱚᱨᱟᱜ ᱠᱟᱛᱮᱜ᱾
ᱦᱮᱸ᱾
ᱠᱷᱟᱱ ᱛᱤᱱᱟᱹᱜ ᱥᱟᱨᱟ ᱫᱤᱱ ᱫᱚᱢ ᱪᱷᱟᱲᱟᱣᱮᱭᱟ?
ᱦᱩᱸ᱾
ᱦᱩᱸᱜ-ᱩᱸ᱾
ᱚᱱᱟᱜᱮ ᱚᱱᱟᱜᱮ ᱱᱤᱭᱟᱹ ᱱᱟᱣᱟ ᱱᱟᱣᱟ ᱢᱤᱫᱴᱟᱝ ᱠᱚ ᱪᱟᱹᱞᱩ ᱟᱠᱟᱫ ᱛᱟᱞᱮᱭᱟ ᱚᱱᱟ ᱢᱚᱡᱟ ᱦᱚᱨᱚᱜ᱾
ᱦᱮᱸ ᱵᱟᱠᱷᱟᱱ᱾
ᱵᱟᱠᱷᱟᱱ ᱛᱳᱫ ᱛᱳᱫ ᱛᱮ᱾
ᱮᱭ ᱨᱚᱦᱚᱭ ᱨᱚᱦᱚᱭ ᱛᱮ ᱦᱩᱸ, ᱡᱚᱜᱮ ᱡᱚᱜᱮ ᱞᱟᱴᱷᱟ ᱟᱢᱟ ᱟᱫᱚ ᱩᱱᱤ ᱪᱷᱟᱲᱟᱣᱮᱢ᱾ ᱦᱩᱸ ᱟᱨ ᱡᱚᱠ ᱠᱚ ᱞᱚᱴᱟᱣ ᱞᱮᱱᱠᱷᱟᱡ ᱟᱹᱲᱤ ᱥᱮᱜᱮ ᱵᱩᱡᱷᱟᱹᱜᱼᱟ᱾
ᱤᱧ ᱫᱚ ᱵᱟᱹᱧ ᱧᱮᱞ ᱟᱠᱟᱜ ᱠᱚᱣᱟ ᱧᱮᱞ ᱦᱚᱸ᱾
ᱡᱚᱠ, ᱡᱚᱠ ᱵᱟᱢ ᱧᱮᱞ ᱠᱟᱜ ᱠᱚᱣᱟ?
ᱮᱸ-ᱦᱮᱸᱜ᱾
ᱚ ᱩᱱᱠᱩ ᱩᱱᱠᱩ ᱤᱭᱟᱹ ᱡᱮᱢᱚᱱ ᱤᱭᱟᱹ ᱠᱚ ᱧᱮᱞᱚᱜᱼᱟ ᱠᱤᱪᱩᱣᱟᱹ᱾ ᱦᱮᱸ ᱦᱮᱸ ᱩᱱᱠᱩ ᱡᱮ ᱠᱤᱪᱣᱟᱹ ᱡᱮᱢᱚᱱ ᱠᱚ ᱡᱮᱞᱮᱧ ᱥᱟᱹᱦᱤᱡ-ᱟ ᱚᱱᱮ ᱚᱱᱠᱟᱜᱮ ᱡᱮᱞᱮᱧ᱾ ᱦᱮᱸ ᱟᱨ ᱱᱩᱠᱩ ᱫᱚ ᱠᱟᱴᱤᱡ ᱠᱚ ᱪᱮᱯ, ᱦᱮᱸ ᱱᱩᱠᱩ ᱫᱚᱠᱚ ᱪᱮᱯᱴᱟ ᱜᱮᱭᱟ᱾ ᱠᱤᱪᱣᱟᱹ ᱫᱚᱠᱚ ᱜᱳᱞ ᱜᱮᱭᱟ ᱱᱩᱠᱩ ᱫᱚᱠᱚ ᱪᱮᱯᱴᱟ ᱜᱮᱭᱟᱢ, ᱦᱮᱸ ᱪᱮᱯ ᱴᱟ ᱜᱮᱭᱟ ᱠᱚ ᱦᱮᱸᱫᱮ ᱜᱮᱭᱟ ᱠᱚ ᱚᱠᱚᱭ ᱠᱚᱫᱚ ᱠᱟᱹᱴᱤᱡ ᱠᱚ ᱟᱨᱟᱜ ᱟᱨᱟᱜ ᱚᱵᱷᱟᱵᱽ ᱜᱮᱭᱟ᱾
ᱚᱻ
ᱟᱫᱚ ᱚᱱᱠᱟ ᱧᱟᱢ ᱵᱟᱲᱟ ᱠᱚ ᱵᱟᱝ ᱦᱩᱭ ᱠᱟᱱᱟ ᱛᱚ᱾
ᱦᱩᱸ᱾
ᱞᱮᱭᱟ ᱠᱚ ᱫᱚᱢᱮ ᱪᱤᱴ ᱞᱮᱱᱠᱷᱟᱱ ᱠᱚ ᱵᱟᱠᱚ ᱪᱷᱟᱲᱟᱣ ᱞᱟᱹᱜᱤᱫᱚᱜᱼᱟ ᱞᱮᱭᱟ ᱠᱚ᱾
ᱦᱩᱸ, ᱩᱱᱠᱩ ᱵᱟᱠᱚ ᱪᱷᱟᱲᱟᱜ ᱞᱟᱹᱜᱤᱫᱚᱜᱼᱟ᱾
ᱦᱩᱸ
ᱟᱞᱮ ᱥᱮᱫ ᱫᱟᱜ ᱫᱟᱜ ᱡᱚᱨᱚᱭ ᱮᱦᱚᱵ ᱠᱮᱫᱟ, ᱦᱩᱸ᱾
ᱦᱮᱛᱳᱜ?
ᱦᱩᱸ, ᱫᱟᱜ ᱡᱚᱨ ᱥᱟᱲᱮ ᱵᱤᱧ ᱟᱸᱡᱚᱢ ᱫᱟ?
ᱵᱟᱝ ᱟᱸᱡᱚᱢᱚᱜ ᱠᱟᱱᱟ ᱟᱸᱡᱚᱢ ᱫᱚ᱾
ᱚ ᱛᱟᱦᱚᱞᱮ ᱴᱷᱤᱠ ᱜᱮᱭᱟ ᱡᱩᱫᱤ ᱵᱟᱝ ᱟᱸᱡᱚᱢᱚᱜ ᱠᱟᱱ ᱠᱷᱟᱱ᱾
ᱚ ᱟᱞᱮ ᱫᱚ ᱱᱚᱛᱮ ᱫᱚ ᱵᱟᱭ ᱡᱚᱨᱚᱭ ᱫᱟ ᱦᱤᱛᱳᱜ ᱫᱚ᱾
ᱦᱩᱸ᱾
ᱦᱮᱸ ᱥᱟᱨᱟᱫᱤᱱ ᱜᱮ ᱡᱚᱨᱚᱭᱮᱫ ᱛᱟᱦᱮᱸᱜ ᱵᱟᱠᱷᱟᱱ ᱡᱚᱨᱚᱭ ᱫᱟᱭ ᱯᱷᱟᱸᱠ ᱫᱟᱭ ᱚᱝᱠᱟᱭ᱾
ᱦᱩᱸ᱾ ᱛᱟᱦᱚᱞᱮ ᱟᱱᱟᱡ ᱯᱟᱹᱛᱤ ᱫᱚ ᱪᱮᱫ ᱠᱚᱯᱮ ᱨᱚᱦᱚᱭ ᱠᱮᱫᱟ?
ᱟᱱᱟᱡ ᱯᱟᱛᱤᱻ ᱟᱞᱤᱧ ᱫᱚ ᱵᱟᱞᱮ ᱨᱚᱦᱚᱭ ᱠᱟᱫᱟ ᱟᱨ ᱨᱚᱦᱚᱭ ᱫᱚᱠᱚ ᱨᱚᱦᱚᱭ ᱠᱟᱜ ᱜᱮᱭᱟ᱾
ᱦᱩᱸ᱾
ᱦᱮᱸ᱾ ᱟᱞᱮᱥᱮᱫ ᱦᱮᱡ ᱮᱞ ᱞᱮ ᱨᱚᱦᱚᱭ ᱫᱟ ᱟᱞᱮ ᱦᱚᱸ ᱦᱮ ᱞᱮ ᱨᱚᱦᱚᱭ ᱞᱮ ᱟᱨᱟᱢᱵᱷᱚ ᱟᱠᱟᱫᱟ᱾
ᱚᱻ ᱦᱮᱸᱛᱚ᱾
ᱦᱮᱸ
ᱟᱠᱷᱨᱤᱧ ᱞᱟᱜᱤᱫ ᱦᱚᱸ ᱥᱮ ᱚᱲᱟᱜᱼᱼ
ᱦᱮᱸ ᱚᱱᱟ ᱚᱱᱟᱮ ᱟᱠᱠᱷᱨᱤᱧ ᱞᱟᱹᱜᱤᱫ ᱛᱮᱜᱮ ᱟᱠᱷᱨᱤᱧ ᱞᱟᱹᱜᱤᱫ ᱛᱮᱜᱮ ᱞᱮ ᱨᱚᱦᱚᱭᱟ ᱟᱞᱮ ᱫᱚ ᱰᱷᱮᱨ ᱰᱷᱮᱨᱞᱮ ᱨᱚᱦᱚᱭᱟ᱾ ᱦᱩᱸ ᱦᱸ ᱫᱟᱭ ᱡᱮ ᱠᱮᱫᱮᱫ
ᱟ ᱛᱚ ᱚᱠᱟ ᱥᱴᱮᱴ ᱯᱮ ᱯᱟᱲᱟᱜ ᱠᱟᱱᱟ? ᱦᱮᱞᱳ, ᱦᱮᱞᱳ, ᱦᱮᱞᱳᱼᱼ
ᱦᱮᱞᱳᱼᱼ
ᱦᱮᱞᱳ,